ᱱᱤᱛ ᱵᱤᱱ ᱟᱸᱡᱚᱢ ᱮᱫᱟ ᱨᱚᱲ ᱟᱹᱞᱤᱧᱟᱸᱜ?
ᱦᱮᱸ ᱟᱸᱡᱚᱢᱚᱜ ᱠᱟᱱᱟ ᱟᱞᱤᱧᱟᱜ ᱟᱸᱡᱚᱢᱚᱜ ᱠᱟᱱᱟ ᱱᱤᱛᱚᱜ?
ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱟᱪᱪᱷᱟ ᱦᱮᱸ᱾ ᱟᱨ ᱪᱮᱫ ᱠᱚᱵᱮᱱ ᱪᱤᱠᱟᱹ ᱵᱟᱲᱟᱭᱮᱫᱟ ᱛᱟᱞᱦᱮ?
ᱤᱠᱟᱹ ᱦᱚᱸ ᱵᱟᱝ ᱦᱚᱸᱜᱼᱚᱭ ᱫᱩᱲᱩᱵ ᱵᱟᱲᱟ ᱦᱩᱭ ᱠᱟᱱᱟ, ᱟᱹᱵᱤᱱ ᱫᱚ?
ᱦᱩᱸ ᱟᱞᱤᱧ ᱦᱚᱸ ᱦᱚᱸᱜᱼᱚᱭ ᱫᱩᱲᱩᱵ ᱵᱟᱲᱟ ᱜᱮ ᱟᱫᱚ ᱮᱸ ᱵᱟᱹᱫᱽ ᱠᱟᱹᱢᱤ ᱠᱚᱫᱚ ᱯᱮ ᱥᱟᱹᱛ ᱠᱮᱫᱟ?
ᱦᱮᱸ ᱦᱮᱸ ᱵᱟᱹᱫᱽ ᱠᱟᱹᱢᱤ? ᱟᱹᱨᱥᱤ ᱟᱹᱣᱨᱤ ᱟᱹᱣᱨᱤ᱾ ᱵᱟᱹᱠᱤ ᱜᱮ ᱱᱤᱛ ᱦᱚᱸ᱾
ᱟᱪᱪᱷᱟ᱾
ᱟᱪᱪᱷᱟ ᱟᱪᱪᱷᱟ, ᱟᱯᱮ ᱠᱚᱫᱚ?
ᱦᱩᱸ ᱟᱞᱮᱭᱟᱜ ᱦᱚᱸ ᱩᱸ ᱵᱟᱠᱤ ᱫᱚ ᱢᱮᱱᱟᱜ ᱜᱮᱭᱟ ᱩᱸ ᱜᱷᱩᱴᱩ ᱠᱚ ᱟᱫᱚ ᱵᱟᱹᱭᱦᱟᱹᱲ ᱠᱚᱫᱚᱞᱮ ᱪᱟᱵᱟ ᱟᱠᱟᱫᱟᱸ ᱦᱟᱜ᱾
ᱟᱪᱪᱷᱟ ᱟᱪᱪᱷᱟ ᱟᱪᱷᱟ ᱦᱳᱭ᱾
ᱟᱞᱮ ᱦᱚᱸ ᱵᱟᱹᱭᱦᱟᱹᱲ ᱠᱚᱫᱚ ᱦᱩᱭ ᱠᱟᱱ ᱜᱮᱭᱟ ᱵᱟᱹᱛ ᱠᱚᱫᱚ ᱵᱟᱹᱠᱤ ᱢᱮᱱᱟᱜ ᱜᱮᱭᱟ ᱱᱤᱛ ᱦᱚᱸ ᱫᱚᱢᱮ ᱫᱤᱱ ᱠᱷᱚᱱ ᱫᱚ ᱫᱟᱜ ᱫᱚ ᱵᱟᱝ ᱞᱟᱜᱟᱣ ᱟᱠᱟᱱᱟ ᱥᱮ᱾
ᱦᱩᱸ ᱦᱩᱸ ᱟᱫᱚ ᱦᱚᱞᱟ ᱪᱮᱫᱠᱟ ᱫᱟᱜ ᱠᱮᱫᱟᱭ ᱟᱯᱮ ᱥᱮᱫ?
ᱮᱸ ᱦᱚᱞᱟ ᱫᱚ ᱥᱟᱨᱟᱫᱤᱱ ᱜᱮ ᱫᱟᱜ ᱟᱠᱟᱫᱟᱭ᱾
ᱦᱚᱸ ᱦᱮᱸ ᱟᱞᱮ ᱥᱮᱫ ᱦᱚᱸ ᱦᱟᱸᱜ ᱦᱚᱞᱟ ᱫᱚ ᱱᱟᱜ ᱵᱷᱳᱨ ᱠᱷᱚᱱᱟᱜ ᱜᱮ ᱮᱸ ᱫᱟᱜ ᱟᱞᱮ ᱠᱟᱱ ᱛᱟᱦᱮᱸᱜᱼᱟ ᱦᱚᱞᱟ ᱫᱚ᱾
ᱟᱪᱪᱷᱟ ᱟᱪᱪᱷᱟ, ᱟᱪᱪᱷᱟ ᱟᱞᱮ ᱥᱮᱫ ᱦᱚᱸ ᱦᱚᱞᱟ ᱫᱚ ᱫᱟᱜ ᱠᱮᱜ ᱜᱮᱭᱟ ᱥᱟᱨᱟᱫᱤᱱ ᱜᱮ᱾
ᱟ ᱛᱮᱦᱮᱧ ᱫᱚ ᱪᱮᱫ ᱞᱮᱠᱟ ᱚᱱᱛᱮᱱᱟᱜ ᱚᱭᱮᱫᱟᱨ?
ᱵᱟ ᱛᱤᱦᱤᱧ ᱦᱚᱸ ᱡᱚᱨᱚᱜ ᱠᱟᱱ ᱜᱮᱭᱟ ᱢᱟᱱᱮ ᱫᱚᱢᱮ ᱫᱚ ᱵᱟᱝ ᱠᱟᱹᱴᱤᱡ ᱠᱟᱹᱴᱤᱡ ᱯᱷᱩᱭ ᱯᱷᱩᱭ ᱡᱚᱨᱚᱜ ᱠᱟᱱᱟ᱾
ᱟᱪᱪᱷᱟ ᱟᱪᱪᱷᱟ ᱟᱞᱮ ᱥᱮᱫ ᱫᱚ ᱛᱮᱦᱮᱧ ᱫᱚ ᱠᱟᱴ ᱨᱤᱢᱤᱞᱮᱜ-ᱟᱭ ᱥᱤᱛᱝᱮᱜ-ᱟᱭ᱾ ᱫᱟᱜ ᱫᱚ ᱵᱟᱭ ᱡᱚᱨᱚᱭᱮᱫ-ᱟ ᱛᱟᱦᱮᱧ ᱫᱚ᱾
ᱱᱮᱛᱟᱨ ᱫᱤᱱ ᱫᱚᱵᱮᱱ ᱵᱩᱡᱮᱫ ᱜᱮᱭᱟ ᱛᱚ ᱨᱤᱢᱤᱞ ᱫᱚ ᱚᱱᱠᱟ ᱜᱮ, ᱦᱩᱸ᱾
ᱟᱯᱮ ᱥᱮᱫ ᱫᱚ ᱢᱤᱫ ᱫᱷᱟᱣ ᱪᱟᱥ ᱦᱩᱭᱩᱜᱼᱟ ᱥᱮ ᱵᱟᱨ ᱫᱷᱟᱣ?
ᱚ, ᱪᱮᱫ ᱵᱤᱱ ᱞᱟᱹᱭᱮᱫᱟ ᱪᱟᱥ?
ᱦᱮᱸ ᱪᱟᱥ ᱞᱟᱹᱭ ᱫᱟᱞᱤᱧ ᱢᱤᱫ ᱫᱷᱟᱣ ᱦᱩᱭᱩᱜᱼᱟ ᱥᱮ ᱵᱟᱨ ᱫᱷᱟᱣ?
ᱫᱷᱟ ᱜᱮ ᱦᱩᱭᱩᱜ ᱛᱟᱞᱮᱭᱟ ᱫᱟᱜ ᱠᱚᱫᱚ ᱩᱱᱟᱹᱜ ᱫᱚ ᱵᱟᱹᱱᱩᱜᱼᱟ ᱥᱮᱨᱢᱟ ᱨᱮᱱᱟᱜ ᱫᱟᱜ ᱛᱮᱜᱮ ᱟᱫᱚ ᱵᱟᱠᱷᱟᱱ ᱮᱢᱱᱤ ᱡᱟᱦᱟᱸ ᱵᱟᱹᱱᱩᱜ ᱛᱟᱞᱮᱭᱟ ᱱᱟᱹᱭ ᱱᱟᱞᱟ ᱠᱚ ᱵᱟᱹᱱᱩᱜ ᱜᱮᱭᱟ᱾ ᱪᱮᱫ ᱦᱚᱸ ᱵᱟᱹᱱᱩᱜᱼᱟ ᱚᱱᱟ ᱛᱮ ᱟᱫᱚ ᱢᱤᱫ ᱫᱷᱟᱣ ᱜᱮ ᱪᱟᱥ ᱦᱩᱭᱩᱜ ᱜᱮᱭᱟ᱾
ᱟᱪᱪᱷᱟ ᱟᱪᱪᱷᱟ᱾ ᱦᱩᱸ ᱟᱞᱮᱥᱮᱫ ᱫᱚ ᱱᱟᱦᱟᱜ ᱪᱟᱥ ᱫᱚ ᱱᱟᱜ ᱵᱟᱨ ᱫᱷᱟᱣ ᱜᱮ ᱦᱩᱭᱩᱜᱼᱟ᱾ ᱟᱫᱚ ᱩᱸ ᱥᱮᱞᱚ ᱠᱚ ᱢᱮᱱᱟᱜ ᱛᱟᱞᱮᱭᱟ, ᱟᱫᱚ ᱚᱱᱟ ᱠᱚᱛᱮ ᱜᱮ ᱦᱮᱸ ᱵᱟᱨ ᱫᱷᱟᱣ ᱵᱟᱨ ᱫᱷᱟᱣ ᱫᱚ ᱪᱟᱥ ᱦᱩᱭᱩᱜᱼᱟ ᱚᱱᱟᱛᱮ᱾ ᱟᱨ
ᱟᱯᱮ ᱜᱮ ᱢᱚᱡᱽ ᱜᱮ ᱛᱟᱞᱦᱮ᱾
ᱟ ᱟᱨ ᱟᱯᱮ ᱥᱮᱫ ᱫᱚ ᱥᱮᱞᱚ ᱥᱮᱞᱚ ᱠᱚ ᱚᱱᱠᱟ ᱵᱟᱹᱱᱩᱜ ᱛᱮ?
ᱵᱟ ᱵᱟ ᱟᱞᱮ ᱥᱮᱫ ᱫᱚ ᱥᱮᱞᱳ ᱠᱚᱫᱚ ᱵᱟᱹᱱᱩᱜ ᱜᱮᱭᱟ ᱪᱮᱫ ᱦᱚᱸ ᱵᱟᱹᱱᱩᱜᱼᱟ ᱫᱟᱜ ᱨᱮᱱᱟᱜ ᱫᱚ ᱠᱟᱴᱤᱡ ᱫᱚ ᱠᱚᱥᱴᱚ ᱧᱚᱜ ᱜᱮ ᱛᱟᱞᱮᱭᱟ ᱟᱞᱮ ᱫᱚ᱾ ᱧᱩ ᱫᱟᱜ ᱦᱚᱸ ᱠᱚᱥᱴᱚ ᱜᱮᱭᱟ ᱪᱟᱥ ᱫᱚ ᱫᱷᱩᱨᱮᱨ ᱠᱚᱛᱷᱟ᱾ ᱦᱩᱸ᱾
ᱧᱩ ᱫᱟᱜ ᱮᱸ ᱤᱭᱟᱹ ᱠᱚ ᱵᱟᱯᱮ ᱵᱮᱱᱟᱣ ᱠᱟᱫ ᱯᱮ ᱚᱱᱮ ᱢᱟ ᱢᱟᱨᱥᱟᱞ? ᱠᱚ ᱵᱳᱨᱤᱝ ᱠᱟᱛᱮ ᱮ ᱵᱟᱠᱷᱟᱱ ᱚᱱᱟ
ᱛᱟᱞᱮᱭᱟ ᱚᱱᱟ ᱟᱞᱮ ᱫᱚ ᱢᱮᱱᱟᱜ ᱛᱟᱞᱮᱭᱟ ᱠᱤᱱᱛᱩ ᱟᱨᱚ ᱡᱟᱦᱟᱸᱭ ᱮᱴᱟᱜ ᱦᱚᱲ ᱢᱮᱱᱟᱜ ᱠᱚᱣᱟ ᱟᱹᱛᱩ ᱠᱚᱨᱮᱫ ᱩᱱᱠᱩᱣᱟᱜ ᱫᱚ ᱚᱥᱩᱵᱤᱫᱟ ᱜᱮᱛᱟ ᱠᱚᱣᱟ ᱛᱚ ᱡᱟᱦᱟᱸᱭ ᱠᱟᱹᱴᱤᱡ ᱡᱟᱦᱟᱸᱭ ᱠᱚ ᱵᱟᱹᱭᱥᱟᱹᱣ ᱫᱟᱲᱮᱭᱟᱜᱼᱟ ᱩᱱᱠᱩ ᱫᱚ ᱵᱷᱟᱜᱮ ᱜᱮ ᱡᱟᱦᱟᱸᱭᱟᱜ ᱵᱟᱹᱱᱩᱜ ᱛᱟ ᱠᱚ ᱩᱱᱠᱩ ᱫᱚ ᱠᱚᱥᱴᱚ ᱜᱮᱭᱟ ᱥᱮ ᱡᱷᱚᱛᱚ ᱥᱚᱢᱟᱱ ᱵᱟᱝ ᱠᱚ ᱦᱩᱭᱩᱜ ᱜᱮᱭᱟ ᱥᱮ ᱴᱟᱠᱟ ᱯᱩᱭᱥᱟ ᱫᱚ᱾
ᱦᱩᱸ᱾
ᱦᱩᱸ᱾
ᱟᱫᱚ ᱛᱟᱦᱚᱞᱮ ᱟᱯᱮ ᱫᱚ ᱩᱸ ᱵᱩᱨᱩ ᱫᱤᱥᱚᱢ ᱠᱟᱱᱟ ᱯᱮ?
ᱦᱮᱸ ᱟᱞᱮ ᱫᱚ ᱵᱩᱨᱩ ᱫᱤᱥᱚᱢ ᱠᱟᱱᱟ ᱞᱮ᱾
ᱚ᱾
ᱵᱩᱨᱩ ᱦᱚᱸ ᱢᱮᱱᱟᱜᱼᱟ ᱵᱤᱨ ᱦᱚᱸ ᱢᱮᱱᱟᱜᱼᱟ ᱡᱚᱛᱚ ᱜᱮ᱾
ᱦᱩᱸ ᱦᱩᱸ ᱟᱫᱚ ᱚᱱᱟ ᱵᱤᱨ ᱠᱚᱨᱮᱱᱟᱜ ᱯᱩᱴᱠᱟᱹ ᱠᱚ ᱚᱢᱚᱱᱚᱜ ᱠᱟᱱᱟ ᱥᱮ ᱵᱟᱝ ᱚᱱᱛᱮ ᱫᱚ?
ᱦᱮᱸ ᱦᱮᱸ ᱦᱮᱸ ᱚᱢᱚᱱᱚᱜ ᱠᱟᱱ ᱜᱮᱭᱟ ᱠᱚ ᱱᱤᱛ ᱫᱚ ᱩᱫᱽ ᱠᱚᱦᱚᱸ ᱫᱚᱢᱮ ᱵᱤᱨ ᱨᱮᱫᱚᱜ ᱱᱮ ᱡᱚᱢ ᱞᱟᱸᱜᱟ ᱜᱮ ᱵᱩᱡᱷᱟᱹᱜᱼᱟ ᱟᱫᱚ ᱱᱤᱛᱚᱜ ᱫᱚ ᱟᱞᱮ ᱫᱚ ᱵᱟᱝ ᱛᱚ ᱡᱚᱢ ᱞᱟᱸᱜᱟᱶ ᱠᱟᱱ ᱜᱮᱭᱟᱞᱮ ᱡᱟᱦᱟᱸᱭ ᱥᱮᱫ ᱵᱟᱹᱱᱩᱜᱼᱟ ᱩᱝ ᱠᱩ ᱫᱚ ᱟᱹᱰᱤ ᱡᱚᱢ ᱥᱟᱫ ᱜᱮ ᱫᱚᱢᱮ ᱩᱫᱽ ᱡᱟᱦᱟᱸᱭ ᱡᱟᱹᱥ ᱛᱤ ᱧᱚᱜ ᱠᱚ ᱦᱟᱞᱟᱝᱟ ᱩᱱᱠᱩ ᱫᱚᱠᱚ ᱟᱠᱷᱨᱤᱧ ᱜᱮᱭᱟ ᱵᱟᱡᱟᱨ ᱠᱚᱨᱮᱜ᱾
ᱟᱪᱪᱷᱟ ᱟᱪᱪᱷᱟ ᱦᱩᱸ ᱟᱯᱮ ᱫᱚ
ᱦᱮᱸ ᱟᱞᱮ ᱫᱚᱞᱮ ᱡᱚᱢ ᱞᱟᱸᱜᱟᱣ ᱠᱟᱱ ᱜᱤᱭᱟ᱾
ᱦᱮᱸ ᱟᱫᱚ ᱚᱠᱟ ᱚᱠᱟ ᱚᱠᱟ ᱞᱮᱠᱟ ᱠᱟᱛᱮ ᱯᱮ ᱡᱚᱢ ᱠᱮᱜ ᱠᱚᱣᱟ? ᱥᱳᱲᱮ ᱠᱮᱜ ᱠᱚᱣᱟ ᱯᱮ ᱥᱮ
ᱥᱚᱲᱮ ᱠᱮᱫ ᱠᱚᱣᱟᱞᱮ ᱯᱷᱩ ᱠᱟ ᱯᱩᱴᱠᱟᱹ ᱫᱚ ᱟᱨᱚ ᱞᱮᱴᱚ ᱠᱚ ᱞᱟᱹᱭ ᱯᱤᱴᱷᱟᱹ ᱡᱟᱦᱟᱸ ᱚᱨᱛᱚ ᱩᱫᱽ ᱚᱱᱟ ᱠᱚᱫᱚ ᱯᱤᱴᱷᱟᱹ ᱦᱩᱭᱱᱟ᱾ ᱩᱛᱩ ᱦᱩᱭᱱᱟ ᱡᱚᱛᱚ ᱨᱚᱠᱚᱢ ᱠᱟᱛᱮ ᱡᱚᱢ ᱦᱩᱭ ᱠᱟᱱᱟ ᱚᱱᱮ᱾
ᱟ ᱚᱠᱟ ᱚ ᱚᱠᱟ ᱞᱮᱠᱟᱛᱮ ᱵᱮᱥᱤ ᱥᱮᱵᱮᱞ ᱠᱚ ᱵᱩᱡᱷᱟᱹᱜᱼᱟ ᱯᱩᱴᱠᱟᱹ ᱫᱚ?
ᱠᱟᱻ ᱡᱷᱚᱛᱚ ᱜᱮ ᱥᱤᱵᱤᱞ ᱵᱩᱡᱷᱟᱹᱜᱼᱟ ᱩᱛᱩ ᱠᱷᱚᱱ ᱫᱚ᱾ ᱥᱚᱲᱮ ᱦᱚᱸ ᱵᱩᱡᱷᱟᱹᱜ ᱜᱮᱭᱟ ᱩᱛᱩ ᱫᱚ ᱩᱱᱟᱹᱜ ᱴᱟ ᱵᱟᱝ ᱨᱮᱦᱚᱸ ᱥᱚᱲᱮ ᱫᱚ ᱢᱚᱸᱡᱽ ᱜᱮ ᱥᱤᱵᱤᱞᱟ᱾ ᱦᱮᱸ ᱟᱨ ᱚᱱᱟ ᱚᱨ ᱛᱚᱜ ᱩᱫᱽ ᱡᱟᱦᱟᱸ ᱠᱚ ᱞᱟᱹᱭᱮᱫ ᱚᱱᱟ ᱫᱚ ᱩᱛᱩ ᱜᱮ ᱫᱚᱢᱮ ᱥᱤᱵᱤᱞᱟ ᱚᱱᱟ ᱫᱚ, ᱚᱱᱟ ᱫᱚ ᱫᱚᱢᱮ ᱫᱚ ᱵᱟᱝ ᱧᱟᱢᱚᱜ ᱜᱮᱭᱟ ᱦᱟᱸᱜ ᱠᱷᱟᱱ
ᱦᱩᱸ᱾
ᱩᱸ᱾
ᱚᱱᱟ ᱫᱚ ᱚᱠᱟ ᱞᱮᱠᱟᱱ ᱩᱫᱽ ᱳᱫᱽ ᱠᱟᱱᱟ?
ᱚᱱᱟ ᱫᱚ ᱵᱩᱱᱩᱢ ᱨᱮ ᱧᱟᱢᱚᱜᱼᱟ ᱟᱨ ᱠᱟᱹᱴᱤᱡ ᱟᱨ ᱞᱮᱸᱡᱮᱨ ᱞᱮᱸᱡᱮᱨ ᱵᱷᱟᱵᱽ ᱵᱩᱡᱷᱟᱹᱜᱼᱟ ᱚᱱᱟ ᱛᱚ ᱩᱛᱩ ᱨᱮᱫᱚ ᱦᱮᱸ ᱟᱫᱚ ᱥᱤᱵᱤᱞ ᱫᱚ ᱠᱤᱱᱛᱩ ᱫᱚᱢᱮ ᱥᱤᱵᱤᱞᱟ᱾
ᱚᱱᱟ ᱫᱚ ᱢᱟᱨᱟᱝ ᱢᱟᱨᱟᱝ ᱦᱩᱭᱩᱜ ᱟᱥᱮ ᱦᱩᱰᱤᱧ
ᱥᱟᱬ ᱦᱚᱸ ᱥᱟᱬᱚᱜ ᱜᱮᱭᱟ ᱟᱨ ᱮᱢᱱᱤ ᱵᱷᱩᱴᱩ ᱦᱚᱸ ᱛᱟᱦᱮᱱ ᱜᱮᱭᱟ ᱾
ᱟᱪᱪᱷᱟ ᱾ ᱵᱩᱱᱩᱢ ᱵᱩᱱᱩᱢ ᱨᱮ ᱦᱩᱭᱩᱜᱼᱟ ᱾ ᱚ ᱾
ᱩᱸ ᱟᱯᱮ ᱥᱮᱫ ᱫᱚ ᱛᱟᱦᱚᱞᱮ ᱳᱫ ᱠᱚᱫᱚ ᱢᱮᱱᱟᱜ ᱟᱥᱮ ᱵᱟᱹᱱᱩᱜᱼᱟ?
ᱦᱮᱸ ᱟᱞᱮ ᱥᱮᱫ ᱦᱚᱸ ᱚᱢᱚᱱᱚᱜ ᱠᱟᱱ ᱜᱮᱭᱟ ᱾ ᱟᱫᱚ ᱱᱤᱛᱚᱜ ᱫᱚ ᱱᱟᱜ ᱠᱟᱹᱴᱤᱡ ᱠᱚᱢ ᱠᱟᱱᱟ᱿ ᱠᱤᱪᱷᱩ ᱫᱤᱱ ᱞᱟᱦᱟᱮ ᱫᱚᱢᱮ ᱯᱩᱴᱠᱟᱹ ᱠᱚ ᱚᱢᱚᱱᱚᱜ ᱠᱟᱱ ᱛᱟᱦᱮᱸ ᱟᱫᱚ ᱡᱚᱢ ᱦᱚᱸ ᱡᱚᱢ ᱦᱩᱭᱮᱱᱟ ᱟᱨ ᱟᱠᱷᱨᱤᱧ ᱦᱚᱸ ᱟᱹᱠᱷᱨᱤᱧ ᱦᱩᱭᱱᱟ ᱟᱯᱮ ᱥᱮᱫ ᱫᱚ ᱟᱯᱮ ᱥᱮᱫ ᱫᱚ ᱱᱟᱸᱜ ᱚᱱᱮ ᱟᱹᱠᱷᱨᱤᱧ ᱟᱠᱷᱨᱤᱧ ᱠᱮᱫ ᱠᱚᱫᱚᱯᱮ ᱟᱫᱚ ᱛᱤᱱᱟᱹᱜ ᱠᱟᱛᱮᱫ ᱛᱟᱦᱮᱸ ᱠᱟᱱᱟ?
ᱛᱤᱱᱟᱹᱜ ᱠᱟᱛᱮᱫ ᱫᱚ ᱚᱱᱟ ᱵᱟᱹᱞᱤᱧ ᱞᱟᱹᱭ ᱫᱟᱲᱮᱭᱟ ᱠᱟᱱᱟ ᱛᱤᱱᱟᱹᱜ ᱠᱮᱡᱤ ᱠᱤᱱᱛᱩ ᱰᱷᱮᱨ ᱜᱮᱭᱟ ᱾
ᱟᱪᱪᱷᱟ ᱟᱪᱪᱷᱟ, ᱟᱞᱮ ᱱᱚᱛᱮ ᱟᱞᱮ ᱱᱚᱛᱮ ᱢᱟ ᱯᱳᱭᱞᱳ ᱨᱮᱢᱟ ᱛᱟᱦᱮᱸ ᱠᱟᱱᱟ ᱢᱚᱬ ᱥᱚ ᱴᱟᱠᱟ ᱾
ᱟᱪᱪᱷᱟ ᱟᱪᱪᱷᱟ ᱟᱪᱪᱷᱟ ᱾
ᱦᱮᱸ ᱛᱟᱯᱚᱨᱮ ᱛᱟᱯᱚᱨᱮ ᱟᱫᱚ ᱠᱚᱢ ᱤᱫᱤᱭᱮᱱᱟ ᱢᱤᱫ ᱥᱚ ᱱᱤᱛᱚᱜ ᱫᱚ ᱱᱟᱜ ᱵᱟᱨᱥᱚ ᱴᱟᱠᱟ ᱠᱟᱛᱮ ᱾
ᱵᱟᱵᱟ ᱯᱟᱸᱪᱥᱚ ᱴᱟᱠᱟ ᱾
ᱵᱟᱨᱥᱚ ᱴᱟᱠᱟ ᱵᱟᱨᱥᱚ ᱴᱟᱠᱟ ᱾
ᱚ ᱵᱟᱨᱥᱚ ᱦᱳᱭᱛᱚ ᱾
ᱯᱟᱨᱥᱚ ᱴᱟᱠᱟ ᱢᱟᱱᱮ ᱵᱟᱨ ᱠᱮᱡᱤ ᱵᱮᱱ ᱤᱫᱤ ᱞᱮᱠᱚ ᱠᱷᱟᱱ ᱦᱚᱸ ᱟᱹᱰᱤ ᱚᱠᱚᱡ ᱾
ᱦᱮᱸ ᱟᱫᱚ ᱱᱚᱣᱟ ᱠᱚᱨᱮᱱᱟᱜ ᱩᱱᱠᱩ ᱯᱟᱹᱭᱠᱟᱹᱨ ᱦᱮᱡ ᱠᱟᱛᱮ ᱠᱚ ᱦᱟᱛᱟᱣ ᱤᱫᱤᱭᱮᱫᱼᱟ᱾ ᱟᱫᱚ ᱵᱟᱡᱟᱨ ᱥᱮᱫ ᱫᱚ ᱱᱟᱸᱜ ᱵᱟᱡᱟᱨ ᱥᱮᱫ ᱫᱚ ᱩᱱᱠᱩ ᱫᱚ ᱟᱨᱚ ᱵᱮᱥᱤ ᱛᱮᱠᱚ ᱟᱹᱠᱷᱨᱤᱧᱮᱜᱼᱟ ᱾ ᱵᱟᱡᱟᱨ ᱦᱮᱸ ᱵᱟᱡᱟᱨ ᱠᱚᱨᱮ ᱞᱤᱧ ᱟᱸᱡᱚᱢ ᱵᱟᱲᱟ ᱟᱠᱟᱫᱟ ᱡᱮ ᱚᱱᱛᱮ ᱫᱚ ᱱᱟᱜ ᱯᱩᱱᱥᱚ ᱴᱟᱠᱟ ᱠᱟᱛᱮ ᱡᱟᱹᱱᱤᱡ ᱾
ᱟᱪᱪᱷᱟ ᱛᱟᱦᱚᱞᱮ ᱛᱟᱦᱚᱞᱮ ᱩᱱᱠᱩ ᱤᱭᱟᱹᱣᱟᱜ ᱡᱟᱦᱟᱸᱭ ᱯᱟᱹᱭᱠᱟᱹᱨ ᱠᱚ ᱦᱤᱡᱩᱜ ᱠᱟᱱᱟ ᱩᱱᱠᱩᱣᱟᱜ ᱫᱚ ᱠᱷᱟᱪᱮ ᱞᱟᱵᱷ ᱦᱩᱭᱩᱜ ᱠᱟᱱᱟ ᱛᱚ ᱾
ᱦᱮᱸ ᱞᱟᱵᱷ ᱫᱚ ᱞᱟᱵᱷ ᱦᱩᱭᱩᱜ ᱠᱟᱱ ᱜᱮ ᱛᱟᱠᱚᱣᱟ ᱱᱟᱜ ᱾ ᱚᱱᱟ ᱠᱮᱡᱤ ᱨᱮ ᱵᱟᱨᱥᱚ ᱴᱟᱠᱟ ᱠᱟᱛᱮᱫ ᱠᱚ ᱧᱟᱢᱮᱫᱼᱟ ᱢᱟᱱᱮ
ᱦᱮᱸ ᱦᱮᱸ ᱦᱮᱸ ᱦᱮᱸ ᱾
ᱟᱫᱚ ᱚᱱᱠᱟ ᱫᱟᱬᱟ ᱦᱚᱸ ᱫᱟᱬᱟᱱ ᱦᱩᱭᱩᱜᱼᱟ ᱢᱟᱱᱮ ᱯᱚᱨᱤᱥᱨᱚᱢ ᱦᱚᱸ ᱢᱮᱱᱟᱜᱼᱟ ᱾
ᱦᱳᱭ ᱦᱳᱭ ᱦᱳᱭᱳᱭ ᱾
ᱟᱛᱳ ᱟᱛᱳ ᱫᱟᱲᱟᱱ ᱦᱩᱭᱩᱜ ᱛᱟᱢᱟ ᱮ ᱯᱩᱴᱠᱟᱹ ᱦᱟᱛᱟᱣ ᱦᱩᱭᱩᱜ ᱛᱟᱨᱯᱚᱨᱮ ᱦᱟᱸᱰᱮ ᱪᱟᱞᱟᱣ ᱠᱟᱛᱮᱢ ᱟᱠᱷᱨᱤᱧᱟ ᱟᱫᱚ
ᱤᱭᱟᱹ ᱟᱵᱤᱱ ᱫᱚ ᱯᱟᱲᱦᱟᱜ ᱠᱟᱱ ᱜᱮᱭᱟᱵᱤᱱ ᱯᱟᱲᱦᱟᱜ ᱠᱚᱫᱚ ᱵᱮᱱ ᱠᱚᱢᱯᱞᱤᱴ ᱠᱟᱜ ᱜᱮᱭᱟ?
ᱦᱮᱸ ᱯᱟᱲᱦᱟᱜ ᱠᱚᱫᱚ ᱯᱟᱲᱦᱟᱣ ᱠᱚᱫᱚ ᱠᱚᱢᱯᱞᱤᱴ ᱫᱚ ᱵᱟᱝ ᱠᱚᱢᱯᱞᱤᱴ ᱟᱠᱟᱱᱟ ᱟᱫᱚ ᱚᱱᱠᱟ ᱵᱟᱹᱜᱤ ᱠᱟᱫᱟᱞᱤᱧ ᱾ ᱦᱳᱭᱱᱟ ᱟᱹᱰᱤ ᱫᱤᱱ ᱜᱮ ᱾
ᱟᱪᱪᱷᱟ ᱟᱪᱪᱷᱟ ᱛᱟᱦᱚᱞᱮ ᱪᱮᱫ ᱛᱮᱵᱮᱱ ᱚᱞᱚᱜ ᱠᱟᱱ ᱛᱟᱦᱮᱸᱫ ᱢᱤᱰᱤᱭᱟᱢ ᱢᱮᱱ ᱛᱟᱦᱮᱸ ᱠᱟᱱᱟ ᱥᱮ ᱵᱟᱝᱞᱟ ᱢᱤᱰᱤᱭᱟᱢ?
ᱦᱮᱸ ᱵᱟᱝᱞᱟ ᱢᱤᱰᱤᱭᱟᱢ ᱨᱮ।
ᱟᱪᱪᱷᱟ ᱟᱪᱪᱷᱟ
ᱦᱮᱸ ᱟᱹᱵᱤᱱ ᱟᱹᱵᱤᱱ ᱫᱚᱵᱤᱱ ᱚᱞᱚᱜ ᱠᱟᱱ ᱜᱮᱭᱟ ᱥᱮ?
ᱦᱮᱸ ᱵᱟᱝ ᱵᱟᱝ ᱟᱹᱞᱤᱧ ᱦᱚᱞᱤᱧ ᱚᱞᱚᱜ ᱠᱟᱱ ᱜᱮᱭᱟ ᱱᱤᱭᱟᱹ ᱜᱷᱟᱹᱲᱤᱡ ᱫᱚ
ᱟᱪᱪᱷᱟ ᱪᱮᱫ ᱠᱚᱞᱮᱡᱽ ᱥᱮ
ᱦᱮᱸ ᱦᱮᱸ ᱠᱚᱞᱡᱽ ᱨᱮᱜᱮ
ᱟᱪᱪᱷᱟ ᱟᱪᱪᱷᱟ
ᱦᱳᱭ
ᱟᱨ
ᱦᱳᱭ
ᱟᱨ ᱟᱸ ᱟᱯᱮ ᱚᱱᱛᱮ ᱫᱚ ᱦᱩᱸ ᱛᱟᱦᱚᱞᱮ ᱚᱱᱠᱟ ᱦᱟᱹᱠᱩ ᱦᱚᱸᱠᱚ ᱧᱟᱢᱚᱜ ᱠᱟᱱᱟ ᱥᱮ ᱵᱟᱝ ᱵᱟᱹᱭᱦᱟᱹᱲ ᱠᱚᱨᱮ?
ᱵᱟᱝ ᱵᱟᱝ ᱞᱟᱦᱟ ᱛᱮᱫᱚ ᱠᱚ ᱧᱟᱢᱚᱜ ᱠᱟᱱ ᱛᱟᱦᱮᱸᱫ ᱟᱹᱰᱤ ᱡᱟᱹᱥᱛᱤ ᱟᱨ ᱱᱤᱛᱚᱜ ᱫᱚᱫᱚ ᱵᱟᱝ ᱜᱮᱠᱚ ᱧᱮᱞᱚᱜ ᱠᱟᱱᱟ ᱦᱟᱠᱳ ᱫᱚ
ᱦᱟᱠᱳ ᱟᱨ ᱮᱴᱟᱜ ᱮᱸ ᱞᱟᱦᱟ ᱛᱮᱫᱚ ᱡᱮᱢᱚᱱ ᱡᱚᱭᱵᱚ ᱥᱟᱨ ᱵᱮᱵᱚᱦᱟᱨ ᱦᱩᱭᱩᱜ ᱠᱟᱱ ᱛᱟᱦᱮᱸ ᱨᱟᱥᱟᱭᱚᱱᱤᱠ ᱥᱟᱨ ᱵᱮᱵᱚᱦᱟᱨ ᱠᱟᱛᱮᱫ ᱛᱮᱫ ᱫᱚ ᱧᱟᱢ ᱜᱮ ᱵᱟᱠᱚ ᱧᱟᱢᱚᱜ ᱠᱟᱱᱟ
ᱦᱮᱸ ᱟᱨ ᱚᱱᱮ ᱨᱚᱦᱚᱭ ᱥᱚᱢᱚᱭ ᱡᱟᱦᱟᱸ ᱠᱟᱴᱠᱚᱢ ᱠᱚ ᱜᱚᱸᱜᱷᱟ ᱠᱚᱠᱚ ᱧᱟᱢᱚᱜ ᱦᱮᱸ ᱩᱱᱠᱩ ᱠᱚ ᱧᱟᱢᱚᱜ ᱠᱟᱱᱟ ᱥᱮ ᱵᱟᱝ?
ᱠᱚ ᱵᱟᱝᱠᱚ ᱧᱟᱢᱚᱜ ᱠᱟᱱᱟ ᱱᱤᱛᱚᱜ ᱫᱚ
ᱟᱪᱪᱷᱟ ᱟᱪᱪᱷᱟ ᱦᱮᱸ ᱢᱳᱴᱟ ᱟᱞᱮᱥᱮᱫ ᱦᱚᱸ ᱚᱱᱠᱟ ᱜᱮ ᱟᱫᱚ ᱞᱟᱦᱟᱛᱮ ᱪᱮᱫᱠᱟ ᱠᱚ ᱧᱟᱢᱚᱜ ᱛᱟᱦᱮᱸᱱᱟ ᱟᱫᱚ ᱱᱮᱛᱟᱨ ᱫᱚ ᱵᱟᱠᱚ ᱧᱟᱢᱚᱜ ᱠᱟᱱᱟ ᱚᱱᱠᱟ ᱥᱟᱨ ᱠᱚ ᱥᱮ ᱩ ᱥᱟᱨ ᱠᱚ ᱥᱮ ᱵᱤᱥ ᱠᱚ ᱚᱱᱠᱟ ᱮᱸ ᱮᱢ ᱦᱩᱭᱩᱜ ᱠᱟᱱ ᱠᱷᱟᱹᱛᱤᱨ ᱡᱟᱹᱱᱤᱡ ᱱᱟᱜ ᱠᱚᱢ ᱤᱫᱤᱭᱮᱱᱟᱠᱚ
ᱦᱮᱸ ᱥᱟᱨ ᱟᱹᱰᱤ ᱡᱟᱹᱥᱛᱤ ᱵᱮᱵᱚᱦᱟᱨ ᱦᱩᱭᱩᱜ ᱠᱟᱱᱟ ᱟᱵᱚ ᱦᱚᱸ ᱟᱹᱰᱤ ᱜᱟᱱ ᱵᱚᱱ ᱵᱮᱵᱚᱦᱟᱨᱫᱟ
ᱟᱨ ᱱᱤᱛᱳᱜ ᱡᱟ ᱦᱩᱭ ᱠᱟᱱᱟ ᱥᱟᱨ ᱵᱟᱝ ᱵᱮᱵᱚᱦᱟᱨ ᱞᱮᱱᱠᱷᱟᱱ ᱦᱟᱸᱜ ᱠᱷᱟᱱ ᱤᱭᱟᱹ ᱯᱷᱚᱞᱚᱱ ᱦᱚᱸ ᱵᱟᱝ ᱧᱟᱢᱚᱜ ᱠᱟᱱᱟ ᱢᱚᱸᱡᱽ
ᱦᱮᱸ ᱦᱮᱸ ᱟᱨ ᱛᱤᱡᱳ ᱦᱚᱸ ᱚᱱᱠᱟ ᱚᱱᱠᱟᱜᱮ ᱠᱚ ᱞᱟᱜᱟᱜ ᱠᱟᱱᱟ ᱥᱮ ᱟᱫᱚ ᱡᱩᱫᱤ ᱥᱟᱨ ᱵᱤᱥ ᱠᱷᱚᱱᱟᱜ ᱡᱩᱚᱫᱤ ᱵᱟᱢ ᱮᱢᱟᱜᱼᱟ, ᱛᱟᱦᱚᱞᱮ ᱛᱚ ᱦᱩᱲᱩ ᱜᱮ ᱵᱟᱢ ᱧᱟᱢᱟ ᱱᱟᱜ ᱟᱫᱚ ᱩᱱᱟᱹᱜ ᱴᱟᱠᱟ ᱦᱮᱸ ᱟᱫᱚ ᱥᱤ ᱥᱚᱢᱚᱭ ᱩᱱᱟᱹᱜ ᱴᱟᱠᱟ ᱠᱷᱚᱨᱪᱟᱜ ᱠᱟᱱᱟ ᱟᱨ ᱨᱚᱦᱚᱭ ᱥᱚᱢᱚᱭ
ᱥᱮ ᱥᱚᱢᱚᱭ ᱛᱟᱦᱞᱮ ᱟᱯᱮ ᱫᱚ ᱪᱮᱫ ᱛᱮᱯᱮ ᱥᱤᱜᱮᱭᱟ ᱴᱟᱠᱴᱟᱨ ᱛᱮ ᱥᱮ ᱱᱟᱮᱞ ᱥᱤᱜᱮ?
ᱮᱸ ᱟᱞᱮ ᱥᱮᱫ ᱫᱚ ᱱᱟᱜ ᱴᱟᱠᱴᱟᱨ ᱛᱮᱜᱮᱞᱮ ᱥᱤ ᱦᱚᱪᱚᱭᱟ ᱟᱫᱚ ᱱᱟᱦᱮᱞ ᱠᱚᱫᱚ ᱵᱟᱹᱱᱩᱜ ᱛᱟᱞᱮᱭᱟ ᱟᱫᱚ ᱡᱚᱛᱚ ᱦᱚᱲ ᱱᱚᱣᱟ ᱟᱞᱮ ᱱᱚᱛᱮ ᱫᱚ ᱡᱷᱚᱛᱚ ᱜᱮ ᱱᱟᱜ ᱟ ᱰᱟᱝᱨᱤ ᱠᱟᱰᱟ ᱠᱚᱫᱚ ᱱᱟᱸᱜ ᱠᱚ ᱟᱠᱷᱨᱤᱧ ᱠᱟᱜ ᱠᱚᱣᱟ
ᱟᱪᱪᱷᱟ ᱟᱪᱪᱷᱟ ᱟᱪᱪᱷᱟ
ᱦᱩᱸ
ᱟᱪᱪᱷᱟ, ᱟᱞᱮ ᱥᱮᱫ ᱦᱚᱸ ᱚᱱᱠᱟ ᱜᱮ ᱞᱟᱦᱟ ᱛᱮᱫᱚ ᱴᱟᱠ ᱤᱭᱟᱹ ᱱᱟᱦᱮᱞ ᱛᱮ ᱠᱚ ᱥᱤ ᱛᱟᱦᱮᱸᱫ ᱡᱚᱛᱚ ᱦᱚᱲ ᱜᱮᱞᱤᱧ ᱧᱮᱞ ᱠᱟᱫ ᱠᱚᱣᱟ ᱱᱟᱦᱮᱞ ᱛᱮ ᱥᱤ ᱟᱨ ᱩᱱ ᱥᱚᱢᱚᱭ ᱫᱚ ᱡᱮ ᱤᱭᱟᱹ ᱠᱚ ᱦᱟᱠᱳ, ᱠᱟᱴᱠᱚᱢ ᱛᱟᱨᱯᱚᱨ ᱜᱚᱝᱜᱷᱟ ᱟᱹᱰᱤ ᱡᱟᱹᱥᱛᱤ ᱠᱚ ᱧᱟᱢᱚᱜ ᱠᱟᱱ ᱛᱟᱦᱮᱸᱜ᱾ ᱱᱤᱛᱚᱜ ᱫᱚ ᱟᱫᱚ ᱡᱷᱚᱛᱚ ᱴᱟᱠᱴᱟᱨ ᱠᱚ ᱵᱮᱵᱚᱦᱟᱨ ᱫᱟ ᱚᱱᱟ ᱯᱚᱨᱤᱢᱟᱱ ᱨᱮᱱ ᱫᱚ ᱵᱟᱹᱱᱩᱜ ᱠᱚᱣᱟ ᱡᱚᱛᱚ ᱠᱚ ᱜᱚᱡ ᱪᱟᱵᱟᱭᱮᱱ ᱠᱚ ᱵᱟᱝ ᱫᱚᱠᱚ ᱵᱟᱹᱱᱩᱜ ᱠᱚᱜᱮ ᱪᱮᱜ ᱪᱚᱝ ᱵᱟᱹᱞᱤᱧ ᱵᱩᱡᱽ ᱫᱟᱲᱮᱭᱟᱜ ᱠᱟᱱᱟ ᱞᱟᱦᱟᱛᱮ ᱡᱚᱠᱷᱚᱱ ᱵᱟᱵᱟ ᱛᱟᱠᱚ ᱥᱤ ᱛᱟᱦᱮᱸᱫ ᱠᱚ ᱥᱤᱯᱚᱨ ᱛᱤᱱᱟᱹᱜ ᱦᱟᱠᱳ ᱧᱮᱞᱚᱜ ᱛᱟᱦᱮᱸᱜ ᱠᱚ ᱟᱨ ᱥᱟᱵ ᱠᱚᱦᱚᱸ ᱨᱟᱹᱥᱠᱟᱹ ᱜᱮ ᱵᱩᱡᱷᱟᱹᱜ ᱛᱟᱦᱮᱸᱜ᱾ ᱟᱨ ᱚᱝᱠᱟ ᱞᱮᱠᱟ ᱫᱚ ᱵᱟᱝᱠᱚ ᱧᱮᱞᱚᱜ ᱠᱟᱱ ᱜᱮᱭᱟ ᱱᱤᱛ ᱫᱚ
ᱟᱫᱚ ᱟᱯᱮ ᱥᱮᱫ ᱦᱮᱸ ᱞᱟᱹᱭ ᱵᱤᱱ
ᱦᱟᱸ ᱵᱟ ᱟᱵᱤᱱ ᱦᱟᱸᱜ ᱞᱟᱹᱭ ᱵᱤᱱ ᱞᱟᱹᱭ ᱵᱤᱱ
ᱮᱸ ᱞᱟᱹᱭ ᱫᱟᱞᱤᱧ ᱟᱫᱚ ᱟᱯᱮ ᱥᱮᱫ ᱱᱚᱝᱠᱟ ᱜᱟᱰᱟ ᱠᱚ ᱢᱮᱱᱟᱜ ᱟᱥᱮ ᱵᱟᱝ?
ᱜᱟᱰᱟ ᱵᱟᱝ ᱵᱟᱝ ᱵᱟᱝ ᱜᱟᱰᱟ ᱠᱚᱫᱚ ᱵᱟᱹᱱᱩᱜ ᱜᱮᱭᱟ ᱜᱟᱰᱟ ᱠᱚᱫᱚ ᱪᱮᱫ ᱦᱚᱸ ᱵᱟᱹᱱᱩᱜ ᱜᱮᱭᱟ ᱜᱟᱹᱰᱭᱟᱹ ᱠᱚ ᱢᱮᱱᱟᱜ ᱜᱮᱭᱟ ᱤᱱᱟᱹ ᱠᱚᱜᱮ᱾
ᱟᱫᱚ ᱚᱱᱟ ᱜᱟᱹᱰᱭᱟᱹ ᱠᱚᱨᱮ ᱥᱮ ᱯᱩᱠᱷᱨᱤ ᱠᱚᱨᱮ ᱦᱟᱠᱩ ᱠᱚᱯᱮ ᱪᱟᱥ ᱵᱟᱲᱟ ᱠᱚᱜᱮᱭᱟ?
ᱦᱮᱸ ᱦᱮᱸ ᱦᱮᱸ ᱦᱟᱠᱳ ᱪᱟᱥ ᱫᱚ ᱦᱩᱭᱩᱜ ᱜᱮᱭᱟ᱾
ᱟᱪᱪᱷᱟ ᱟᱪᱪᱷᱟ
ᱦᱩᱸ ᱦᱩᱸ ᱦᱩᱸ
ᱟᱨ ᱚᱱᱛᱮ ᱮᱸ ᱢᱚᱱᱮ ᱤᱭᱟᱹ ᱥᱮᱫ ᱨᱮ ᱚᱱᱟ ᱵᱩᱨᱩ ᱫᱤᱥᱚᱢ ᱥᱮᱫ ᱨᱮᱞᱤᱧ ᱟᱸᱡᱚᱢ ᱠᱟᱫᱟ ᱡᱮ ᱚᱱᱠᱟ ᱮᱸ ᱵᱟᱪᱠᱚᱢ ᱚᱱᱮ ᱡᱟᱦᱟᱸ ᱵᱟᱪᱠᱚᱢ ᱵᱟᱵᱮᱨ ᱠᱚ ᱵᱮᱱᱟᱣᱟ ᱚᱱᱟ ᱵᱟᱪᱠᱚᱢ ᱠᱚ ᱪᱟᱥ ᱵᱟᱲᱟᱭ ᱜᱮᱭᱟ
ᱮᱸᱻ ᱦᱮᱸ ᱵᱟᱪᱠᱚᱢ ᱫᱚ ᱞᱟᱦᱟ ᱛᱮ ᱫᱚᱢᱮ ᱛᱟᱦᱮᱸᱱ ᱠᱟᱱ ᱛᱟᱦᱮᱸᱫ ᱞᱟᱦᱟ ᱛᱮᱫᱚ ᱱᱮᱛᱟᱨ ᱫᱚᱠᱚ ᱨᱟᱯᱟᱜ ᱜᱤᱰᱤ ᱠᱟᱜ ᱠᱟᱱᱟ ᱨᱟᱯᱟᱜ ᱜᱤᱰᱤ ᱠᱟᱜ ᱨᱮᱦᱚᱸ ᱟᱡ ᱛᱮᱜᱮ ᱚᱢᱚᱱᱚᱜ ᱦᱩᱭᱩᱜ ᱠᱟᱱᱟ ᱞᱟᱦᱟᱛᱮᱱ ᱦᱚᱲ ᱫᱚ ᱡᱚᱛᱚ ᱛᱚ ᱠᱟᱹᱢᱤ ᱠᱚᱫᱚ ᱛᱟᱦᱮᱸᱱ ᱜᱮ ᱱᱮᱛᱟᱨ ᱦᱚᱲ ᱫᱚ ᱟᱹᱰᱤ ᱜᱮ ᱥᱩᱠᱷᱤᱜ ᱠᱟᱱᱟ ᱴᱟᱠᱟ ᱯᱚᱭᱥᱟ ᱨᱮᱱᱟᱜ ᱩᱱᱟᱹᱜ ᱫᱚ ᱵᱟᱝᱠᱚ ᱵᱩᱡᱷᱟᱹᱣ ᱮᱫᱟ ᱡᱟᱹᱱᱤᱡ ᱚᱱᱟ ᱛᱮᱜᱮ ᱵᱟᱪᱠᱚᱢ ᱠᱚᱫᱚ ᱟᱫᱚ ᱥᱮᱭᱟ ᱜᱤᱰᱤᱜ ᱠᱟᱱᱟ ᱰᱟᱝᱨᱤ ᱠᱚᱠᱚ ᱠᱷᱟᱹᱲᱮᱫ ᱠᱚᱣᱟ ᱡᱚᱢᱮᱫ ᱠᱚᱣᱟ ᱠᱚᱢ ᱫᱟᱠᱚ ᱰᱟᱝᱨᱤ ᱠᱚᱫᱚ ᱠᱚ ᱡᱚᱢ ᱜᱮᱭᱟ
ᱦᱩᱸ ᱦᱩᱸ
ᱛᱟᱦᱚᱞᱮ ᱟᱫᱚ ᱵᱟᱹᱱᱩᱜᱼᱟ, ᱞᱟᱦᱟ ᱛᱮᱫᱚ ᱵᱟᱪᱠᱚᱢ ᱵᱟᱵᱮᱨ ᱛᱤᱱᱟᱹᱜ ᱠᱚ ᱤᱨ ᱛᱟᱦᱮᱸᱫ ᱵᱟᱪᱠᱚᱢ ᱵᱟᱵᱮᱨ ᱠᱟᱛᱮᱜ ᱟᱠᱷᱨᱤᱧ ᱛᱟᱦᱮᱸᱫ ᱠᱚ ᱯᱚᱭᱥᱟ ᱦᱚᱸ ᱵᱷᱟᱜᱤ ᱜᱮ ᱦᱩᱭᱩᱜ ᱠᱟᱱ ᱛᱟᱦᱮᱸᱫ᱾ ᱢᱤᱫ ᱴᱟᱝ ᱛᱟᱲᱤ ᱯᱟᱸᱥᱥᱚ ᱴᱟᱠᱟ ᱥᱮ ᱪᱟᱨᱥᱚ ᱴᱟᱠᱟ ᱚᱱᱠᱟ ᱛᱟᱦᱮᱸ ᱠᱟᱱᱟ, ᱟᱫᱚ ᱫᱚ ᱵᱟᱞᱤᱧ ᱞᱟᱹᱭ ᱫᱟᱲᱮᱭᱟᱜ ᱠᱟᱱᱟ ᱚᱱᱮ ᱴᱟᱠᱟ ᱠᱷᱚᱡ ᱴᱟᱠᱟ ᱫᱚ ᱦᱩᱭᱩᱜ ᱜᱮ ᱛᱟᱦᱮᱸᱜ ᱜᱮ ᱢᱚᱸᱡᱽ ᱜᱮ ᱰᱷᱮᱨ ᱜᱮ ᱦᱟᱸ
ᱦᱩᱸ ᱦᱩᱸ
ᱟᱨ ᱟᱞᱮ ᱥᱮᱱ ᱦᱚᱲᱟᱜ ᱫᱚ ᱡᱟᱦᱟᱸ ᱛᱤᱱᱟᱹᱜ ᱠᱷᱮᱛ ᱢᱮᱱᱟᱜ ᱛᱟᱠᱚᱣᱟ ᱠᱷᱮᱛ ᱛᱩᱞᱚᱱᱟ ᱜᱚᱰᱟ ᱜᱮ ᱵᱤᱥᱤ ᱜᱚᱰᱟ ᱨᱮᱜᱮ ᱚᱱᱟ ᱵᱟᱪᱠᱚᱢ ᱪᱟᱥ ᱦᱩᱭᱩᱜ ᱠᱟᱱ ᱛᱟᱦᱮᱸᱫ ᱥᱮᱫᱟᱭ ᱫᱚ ᱫᱚᱢᱮ ᱱᱮᱛᱟᱨ ᱫᱚ ᱟᱫᱚ ᱵᱟᱝ ᱠᱚ ᱪᱟᱥ ᱫᱟ᱾
ᱚ ᱟᱫᱚ ᱟᱫᱚ ᱦᱟᱸᱜ ᱦᱚᱭᱛᱚ ᱮᱸ ᱧᱮᱞ ᱠᱮᱫᱟ ᱠᱚ ᱡᱮ ᱩᱸ ᱚᱱᱟ ᱦᱚᱭᱛᱚ ᱠᱟᱹᱴᱤᱡ ᱤᱭᱟᱹ ᱜᱮᱭᱟ ᱡᱷᱟᱢᱮᱞᱟ ᱧᱚᱜ ᱜᱮᱭᱟ
ᱦᱮᱸ ᱦᱮᱸ ᱡᱷᱟᱢᱮᱞᱟ ᱫᱚ ᱠᱟᱹᱴᱤᱡ ᱡᱷᱟᱢᱮᱞᱟ ᱧᱚᱜ ᱜᱮ ᱤᱭᱟᱹ ᱵᱮᱱ ᱟᱨ ᱤᱨ ᱠᱟᱛᱮᱜ ᱵᱮᱱ ᱛᱟᱥᱮᱭᱟ ᱛᱟᱥᱮ ᱠᱟᱛᱮᱜ ᱩᱞᱴᱟᱹᱣ ᱦᱩᱭᱩᱜᱼᱟ ᱛᱟᱯᱚᱨᱮ ᱚᱱᱟ ᱟᱨᱚᱼᱼ ᱡᱷᱟᱲᱟᱭ ᱦᱩᱭᱩᱜᱼᱟ ᱡᱷᱟᱲᱟᱭ ᱯᱚᱨᱼᱼ ᱟᱨᱚ ᱵᱮᱱ ᱤᱭᱟᱹᱭᱟ ᱫᱚᱦᱚ ᱠᱟᱜᱼᱟ ᱵᱮᱱ ᱢᱟᱱᱮ ᱡᱟᱦᱟᱸ ᱠᱚ ᱵᱤᱰᱤᱭᱟ ᱠᱚ᱾ ᱠᱚ ᱞᱟᱹᱭᱟ ᱚᱱᱟ ᱠᱚ ᱫᱚᱦᱚ ᱠᱟᱜ ᱠᱚ ᱫᱚᱦᱚ ᱠᱟᱛᱮ ᱟᱨᱚ ᱠᱟᱹᱴᱤᱡ ᱠᱚ ᱨᱚᱦᱚᱲ ᱦᱚᱪᱚᱣᱟᱜᱼᱟ ᱢᱚᱸᱡᱽ ᱧᱚᱜᱼᱼ ᱛᱟᱯᱚᱨ ᱟᱨ ᱦᱚᱸᱠᱚ ᱵᱟᱵᱮᱨᱟ ᱟᱨ ᱵᱟᱝᱠᱷᱟᱱ ᱠᱚ ᱟᱠᱷᱨᱤᱧᱟ ᱡᱷᱟᱢᱮᱞᱟ ᱫᱚ ᱢᱮᱱᱟᱜ ᱜᱮᱭᱟ ᱰᱷᱮᱨ ᱜᱮ᱾
ᱟᱪᱪᱷᱟ᱾